ᱚᱠᱟᱨᱮ ᱜᱚᱝᱠᱮ ᱦᱩᱸ
ᱞᱟᱹᱭ ᱟᱹᱧ ᱨᱚᱲ ᱠᱚ ᱟᱸᱡᱚᱢᱚᱜ ᱠᱟᱱ ᱛᱟᱞᱟᱝᱟ ᱛᱚ,
ᱦᱳᱭ ᱦᱳᱭ ᱟᱸᱚᱢᱚᱜ ᱠᱟᱱᱜᱮᱭᱟ᱾
ᱟᱪᱪᱷᱟ ᱱᱟ ᱪᱮᱫ ᱞᱮᱠᱟ ᱢᱮᱱᱟᱜ ᱠᱚ ᱛᱟᱞᱟᱝᱟ ᱞᱟᱹᱭ ᱢᱮ᱾᱾
ᱦᱳᱭ ᱱᱟᱯᱟᱭ ᱵᱟᱲᱟ ᱜᱮ ᱟᱵᱮᱱ
ᱟᱹᱞᱤᱧᱦᱚᱸ ᱱᱟᱯᱟᱭ ᱵᱟᱲᱟᱜᱮ ᱤᱧ ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ ᱚᱲᱟᱜ ᱦᱚᱲ,
ᱦᱳᱭ ᱱᱟᱯᱟᱭ ᱵᱟᱲᱟ ᱜᱮ,
ᱟᱪᱪᱷᱟ ᱟᱨ ᱱᱤᱛᱚᱜ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱵᱚᱨᱛᱚᱢᱟᱱ,
ᱱᱤ ᱫᱚ ᱜᱚᱝᱠᱮ ᱱᱤᱛᱚᱜ ᱫᱚ ᱟᱨ ᱪᱮᱜ ᱠᱟᱹᱢᱤ ᱦᱩᱭᱩᱜ-ᱟ ᱥᱮᱨᱚᱠᱚᱢ ᱠᱤᱪᱷᱩ ᱫᱚ ᱠᱟᱹᱢᱤ ᱫᱚ ᱵᱟᱭ ᱦᱩᱭᱩᱜ ᱠᱟᱱᱟ ᱱᱤᱛᱚᱜ ᱫᱚ᱾ ᱚᱲᱟᱜ ᱨᱮᱱᱟᱜ ᱠᱷᱮᱛ ᱵᱟᱹᱫᱽ ᱠᱚᱨᱮ ᱠᱟᱹᱢᱤ ᱦᱩᱭᱩᱜ ᱠᱟᱱᱟ
ᱟᱹᱞᱤᱧᱤ ᱥᱮᱨᱢᱟ ᱡᱟᱹᱲᱤ ᱫᱟᱜ ᱠᱚ ᱪᱮᱫ ᱞᱮᱠᱟ ᱟᱯᱮ ᱥᱮᱫ
ᱜᱚᱢᱠᱮ ᱥᱮᱱᱣᱟ ᱡᱟᱹᱲᱤ ᱫᱟᱜ ᱫᱚ ᱱᱤᱭᱟᱹ ᱜᱷᱟᱹᱲᱤ ᱫᱚ ᱛᱚ ᱵᱟᱭ ᱡᱚᱨᱚ ᱵᱟᱲᱟ ᱦᱟᱛᱟᱲ ᱫᱟ ᱵᱟᱨᱯᱮ ᱫᱤᱱ ᱫᱷᱚᱨᱮ ᱫᱚ,
ᱟᱪᱪᱷᱟ ᱟᱪᱪᱷᱟ ᱥᱮᱨᱢᱟ ᱡᱟᱹᱲᱤ ᱫᱟᱜ ᱛᱮᱢᱚᱱ ᱵᱟᱝ ᱦᱩᱭᱩᱜ ᱠᱟᱱ ᱜᱮᱭᱟ ᱥᱮ ᱪᱮᱛᱟ, ᱥᱮᱨᱢᱟ ᱨᱮ ᱮᱠᱷᱚᱱᱳ ᱚᱱᱟ ᱵᱟᱹᱫᱽ ᱠᱟᱹᱢᱤ ᱦᱚᱸ ᱟᱹᱣᱨᱤ ᱭᱟᱜ ᱜᱮᱭᱟ,
ᱚ ᱛᱟᱞᱮ ᱜᱚᱝᱠᱮ ᱛᱦᱟᱞᱮ ᱵᱟᱹᱭᱦᱟᱹᱲ ᱠᱚ ᱯᱮ ᱨᱚᱦᱚᱭ ᱯᱩᱨᱟᱹᱣ ᱠᱮᱜ ᱜᱮᱭᱟ ᱥᱮ ᱵᱟᱝ ᱛᱟᱞᱦᱮ᱾
ᱪᱮᱫ
ᱵᱟᱹᱭᱦᱟᱹᱲ ᱠᱚᱯᱮ ᱨᱚᱦᱚᱭ ᱯᱩᱨᱟᱹᱣ ᱠᱮᱫᱟ ᱥᱮ ᱵᱟᱝ,
ᱟᱹᱣᱨᱤ ᱱᱚᱜᱼᱚᱭ ᱥᱮᱨᱢᱟ ᱡᱟᱹᱲᱤ ᱫᱟᱜ ᱜᱮᱛᱚ ᱴᱷᱤᱠ ᱴᱷᱟᱠ ᱵᱟᱝ ᱦᱩᱭᱩᱜ ᱠᱟᱱᱟ, ᱚᱱᱮ ᱛᱚᱲᱟ ᱠᱚᱥᱮ ᱦᱩᱲᱩ ᱡᱟᱦᱟᱸ ᱪᱟᱨᱟ ᱞᱮᱱᱟ ᱚᱱᱟ ᱠᱚᱢᱟ ᱞᱟᱹᱴᱷᱩ ᱠᱟᱱᱟ ᱠᱤᱱᱛᱩ
ᱦᱩᱸ
ᱟᱪᱪᱷᱟ ᱜᱚᱝᱠᱮᱧ ᱞᱟᱹᱭ ᱮᱫ-ᱟ ᱡᱟᱦᱟᱸᱱᱟᱜ ᱥᱟᱛᱟᱢ ᱪᱮᱛᱟᱱ ᱨᱮᱞᱟᱝ ᱨᱚᱲᱟ ᱥᱮ ᱮᱢᱱᱤ ᱜᱮᱞᱟᱝ ᱨᱚᱲᱟ᱾
ᱦᱩᱸ
ᱟᱢ ᱪᱮᱫ ᱡᱟᱦᱟᱱᱟᱜ ᱥᱟᱛᱟᱢ ᱠᱚ ᱥᱟᱵ ᱠᱟᱛᱮᱜ ᱞᱟᱝ ᱨᱚᱲᱟ ᱥᱮ ᱮᱢᱱᱤ ᱜᱮᱞᱟᱝ ᱨᱚᱲᱟ ᱟᱢ ᱪᱮᱫ ᱮᱢ ᱞᱟᱹᱭ ᱛᱞᱟᱝᱟ ᱚᱱᱠᱟ ᱜᱮ ᱦᱟᱸᱜ ᱟᱪᱪᱷᱟ, ᱟᱹᱞᱤᱧ ᱛᱤᱦᱤᱧ ᱟᱯᱮᱥᱮᱫ ᱥᱮᱨᱢᱟ ᱡᱟᱹᱲᱤᱭ ᱥᱮ ᱵᱟᱭ ᱡᱟᱲᱤ ᱠᱟᱼᱟᱭ
ᱵᱟᱭ ᱡᱟᱲᱤ ᱟᱠᱟᱫᱼᱟ ᱡᱟᱲᱤ ᱫᱚ, ᱚᱱᱛᱮ ᱜᱚᱢᱠᱮ ᱨᱤᱢᱤᱞ ᱫᱚ ᱧᱮᱞᱚᱜ ᱠᱟᱱ ᱜᱮᱭᱟ ᱜᱚᱢᱠᱮ, ᱧᱮᱞ ᱫᱚ ᱧᱮᱞᱚᱜ ᱠᱟᱱ ᱜᱮᱭᱟ ᱟᱭᱢᱟ ᱜᱮ ᱠᱤᱱᱛᱩ ᱫᱟᱜ ᱡᱟᱹᱲᱤ ᱫᱚ ᱵᱟᱝ ᱦᱩᱭᱩᱜ ᱠᱟᱱᱟ ᱥᱮ ᱨᱚᱠᱚᱢ, ᱪᱟᱨᱟᱠ ᱠᱚ ᱢᱟ ᱟᱹᱰᱤ ᱢᱟᱨᱟᱝ ᱜᱮ ᱦᱟᱨᱟ ᱟᱠᱟᱱᱟ ᱟᱫᱚ ᱫᱟᱜ ᱵᱟᱝ ᱠᱷᱟᱹᱛᱤᱨ ᱛᱮ ᱞᱚᱥᱚᱫ ᱦᱚᱸ ᱵᱟᱭ ᱜᱟᱱᱚᱜ ᱠᱟᱱᱟ,
ᱟᱪᱪᱷᱟ ᱟᱞᱮ ᱥᱮᱱ ᱦᱚᱸ ᱚᱱᱠᱟᱜᱮ ᱪᱟᱨᱟ ᱠᱚᱢᱟ ᱦᱟᱨᱟ ᱟᱠᱟᱱ ᱜᱮᱭᱟ, ᱠᱤᱱᱛᱩ ᱫᱟᱜ ᱡᱟᱹᱲᱤ ᱵᱟᱝ ᱠᱷᱟᱹᱛᱤᱨ, ᱟᱨ ᱨᱤᱢᱤᱞ ᱫᱚ ᱱᱚᱜᱼᱚᱭ ᱛᱚᱸᱜᱮ ᱫᱚᱭ ᱛᱚᱸᱜᱮ ᱟᱠᱟᱜ ᱠᱤᱱᱛᱩ ᱥᱮᱟᱨᱢᱟ ᱡᱟᱹᱲᱤ ᱜᱮ ᱵᱟᱝ ᱵᱩᱡᱷᱟᱹᱜ ᱠᱟᱱᱟ, ᱵᱟᱝ ᱦᱩᱭᱩᱜ ᱠᱟᱱᱟ᱾ ᱟᱞᱮ ᱤᱧ ᱟᱯᱮᱥᱮᱫ ᱫᱚ ᱪᱮᱫ ᱪᱮᱫ ᱦᱩᱲᱩ ᱪᱟᱥ ᱵᱮᱜᱚᱨ ᱟᱨ ᱪᱮᱫ ᱠᱚᱠᱚ ᱪᱟᱥ ᱜᱮᱭᱟ?
ᱫᱟᱠᱟ ᱡᱚᱢ ᱠᱟᱛᱮ
ᱦᱮᱸ ᱜᱚᱢᱠᱮ᱾ ᱦᱩᱲᱩ ᱪᱟᱥ ᱵᱮᱜᱚᱨ ᱟᱨ ᱪᱮᱫ ᱪᱟᱥ ᱠᱚ ᱦᱩᱭᱩᱜ ᱜᱮᱭᱟ?
ᱦᱩᱲᱩ ᱪᱟᱥ ᱵᱮᱜᱚᱨ ᱟᱹᱞᱩ, ᱛᱩᱲᱤ, ᱟᱨ ᱥᱮᱨᱚᱠᱚᱢ ᱪᱷᱳᱴᱳ ᱠᱷᱟᱴᱳ ᱥᱚᱵᱽᱡᱤ ᱜᱮ ᱪᱟᱥ ᱦᱩᱭᱩᱜᱼᱟ᱾
ᱟᱪᱪᱷᱟ ᱤᱧ ᱥᱚᱵᱽᱡᱤ ᱚᱲᱟᱜ ᱨᱮᱯᱮ ᱞᱟᱜᱟᱣ ᱜᱮᱭᱟ?
ᱦᱳᱭ ᱜᱚᱢᱠᱮ᱾ ᱞᱟᱜᱟᱣ ᱜᱮᱭᱟᱞᱮ᱾
ᱟᱪ ᱟᱪᱪᱷᱟ ᱜᱚᱢᱠᱮ ᱟᱪᱪᱷᱟ, ᱟᱨ ᱞᱟᱹᱭᱼᱟᱞᱤᱧ ᱡᱚᱢ ᱠᱷᱚᱱ ᱡᱟᱹᱥᱛᱤ ᱞᱮᱱᱠᱷᱟᱱ ᱟᱹᱷᱨᱤᱧ ᱠᱚᱫᱚ ᱵᱟᱝ ᱦᱩᱭᱩᱜᱼᱟ ᱥᱮ᱾
ᱵᱟᱝ ᱵᱟᱝ ᱵᱟᱝ ᱜᱚᱢᱠᱮ ᱟᱨ ᱟᱠᱷᱨᱤᱧ ᱠᱚᱫᱚ ᱵᱟᱭ ᱦᱩᱭᱩᱜ ᱜᱮᱭᱟ᱾ ᱱᱤᱡᱮ ᱚᱲᱟᱜ ᱡᱚᱢ ᱞᱮᱠᱟᱜ ᱜᱮ ᱨᱚᱦᱚᱭ ᱦᱩᱭᱩᱜ ᱜᱮᱭᱟ᱾
ᱟᱪᱪᱷᱟ ᱡᱚᱢ ᱢᱟᱛᱚᱜ ᱜᱮ ᱵᱟᱝ?
ᱦᱳᱭ ᱜᱚᱝ ᱠᱟ ᱟᱯᱮ ᱠᱚᱨᱮ ᱠᱚ ᱨᱚᱸᱦᱚᱭ ᱜᱮᱭᱟ ᱥᱮ? ᱢᱟ ᱛᱚ ᱚᱱᱛᱮ,
ᱟᱞᱮ ᱦᱚᱸ ᱡᱚᱢ ᱢᱚᱛᱚ ᱜᱮ ᱡᱮ ᱚᱱᱟ ᱵᱟᱲᱜᱮ ᱡᱷᱟᱲᱜᱮ ᱡᱟ ᱢᱮᱱᱟᱜᱼᱟ᱾ ᱚᱱᱟ ᱵᱟᱲᱜᱮ ᱡᱷᱟᱲᱜᱮ ᱨᱮᱜᱮ, ᱡᱚᱢ ᱢᱚᱛᱚ ᱜᱮ᱾
ᱦᱚᱸ ᱛᱟᱦᱚᱞᱮ ᱜᱚᱢᱠᱮᱸ ᱦᱮᱸ ᱞᱟᱹᱭᱵᱮᱱ,
ᱮᱱᱮᱡ ᱟᱹᱠᱷᱨᱤᱧ ᱞᱟᱹᱜᱤᱫ ᱠᱚᱫᱚ ᱵᱟᱝ ᱟᱨ ᱪᱮᱫ ᱮᱢ ᱞᱟᱹᱭᱮᱫ ᱠᱟᱱᱟ ᱜᱚᱢᱠᱮ,
ᱛᱟᱦᱚᱞᱮ ᱜᱚᱢᱠᱮ ᱛᱮ ᱵᱤᱨ ᱫᱤᱥᱚᱢ ᱥᱮ ᱵᱤᱞᱟᱛ ᱫᱤᱥᱚᱢ?
ᱵᱤᱨ ᱫᱤᱥᱚᱢ ᱦᱚᱸ ᱵᱟᱝ ᱞᱟᱹᱭ ᱜᱟᱱᱚᱜᱼᱟ, ᱵᱤᱞᱟᱹᱛ ᱫᱤᱥᱚᱢ ᱦᱚᱸ ᱞᱟᱹᱭ ᱵᱟᱝ ᱜᱟᱱᱚᱜᱼᱟ᱾ ᱚᱱᱟ ᱛᱟᱞᱟ ᱢᱟᱡᱷᱮ ᱢᱟᱡᱷᱤ,
ᱢᱟᱡᱷᱟ ᱢᱟᱺᱡᱷᱤ ᱵᱟᱝ?
ᱦᱮᱸ ᱟᱯᱮ ᱫᱚ,
ᱟᱫᱚ ᱜᱚᱢᱠᱮ ᱵᱤᱨ ᱫᱤᱥᱚᱢ ᱞᱮ ᱯᱟᱲᱟᱜ ᱠᱟᱱᱟᱞᱮ ᱫᱚ᱾
ᱟᱪᱪᱷᱟ ᱤᱧ ᱜᱚᱢᱠᱮ ᱛᱟᱦᱮᱱᱟ ᱟᱯᱮᱥᱮᱫ ᱫᱚ ᱱᱚᱣᱟ ᱱᱚᱜᱼᱚᱭ ᱪᱟᱞᱟᱣᱮᱱ ᱥᱤᱛᱩᱝ ᱩᱱ ᱥᱚᱢᱚᱭ ᱠᱚᱫᱚ ᱦᱩᱲᱩ ᱠᱚᱫᱚ ᱪᱟᱥ ᱜᱮ ᱦᱩᱭ ᱥᱮ?
ᱵᱟᱝ ᱜᱚᱢᱠᱮ ᱵᱟᱝ ᱟᱞᱮᱥᱮᱫ ᱫᱚ ᱢᱤᱫ ᱪᱟᱥ ᱜᱮ ᱦᱩᱭᱩᱜᱼᱟ᱾
ᱟᱪᱪᱷᱟ,
ᱥᱮᱨᱢᱟ ᱡᱟᱹᱲᱤ ᱫᱟᱜ ᱛᱚ ᱟᱞᱮ ᱫᱚ ᱵᱷᱚᱨᱥᱟ ᱛᱚ᱾
ᱟᱪᱪᱷᱟ
ᱟᱹᱰᱤ ᱟᱹᱰᱤ ᱡᱟᱭᱜᱟ ᱨᱮ ᱧᱮᱞ ᱦᱩᱭᱟ ᱠᱟᱱᱟ ᱡᱮ ᱫᱷᱚᱨᱚᱱ ᱠᱚ ᱨᱚᱦᱚᱭ ᱜᱮᱭᱟ᱾ ᱟᱞᱮ ᱥᱮᱫ ᱫᱚ ᱜᱚᱢᱠᱮ ᱫᱷᱚᱨᱚᱱ ᱠᱚᱫᱚ ᱵᱟᱞᱮ ᱨᱚᱦᱚᱭ ᱜᱮᱭᱟ᱾
ᱟᱪᱪᱷᱟ ᱟᱪᱪᱷᱟ
ᱜᱚᱢᱠᱮ ᱛᱟᱞᱮ ᱟᱯᱮ ᱯᱮ ᱨᱚᱦᱚᱭ ᱜᱮᱭᱟ ᱫᱷᱚᱨᱚᱱ?
ᱦᱮᱸ ᱟᱞᱮ ᱨᱚᱦᱚᱭ ᱜᱮᱭᱟ ᱞᱮ ᱟᱫᱚᱧ ᱞᱟᱹᱭᱮᱜᱼᱟ ᱱᱚᱜᱼᱚᱭ ᱡᱮ ᱢᱤᱫ ᱛᱚᱯᱮ ᱪᱟᱥᱮᱫᱼᱟ, ᱤᱱᱟᱹ ᱢᱤᱫ ᱫᱷᱟᱣ ᱪᱟᱥᱟᱜ ᱛᱮ ᱥᱮᱨᱢᱟ ᱠᱚᱫᱚ ᱡᱚᱢ ᱯᱩᱨᱟᱹᱣ ᱜᱟᱱᱚᱜ ᱠᱟᱱᱟ ᱥᱮ ᱵᱟᱝ?
ᱦᱮᱸ ᱦᱩᱭᱩᱜ ᱜᱮᱭᱟ ᱵᱷᱟᱜᱮ᱾
ᱟᱪᱪᱷᱟ
ᱢᱤᱫ ᱛᱷᱟᱭ ᱪᱟᱥ ᱞᱮᱠᱷᱟᱱ ᱜᱚᱢᱠᱮ ᱳᱭ ᱫᱚ ᱩᱱᱤ ᱡᱚᱢ ᱥᱩᱢᱩᱝ ᱫᱚ ᱴᱷᱤᱠ ᱜᱮᱭᱟ᱾ ᱟᱠᱷᱨᱤᱧ ᱥᱩᱢᱩᱝ ᱫᱚ ᱵᱟᱭ ᱜᱟᱱᱚᱜᱼᱟ᱾ ᱟᱠᱷᱨᱤᱧ ᱞᱮᱠᱷᱟᱱ ᱢᱟ ᱟᱫᱚ ᱫᱚ ᱯᱚᱨᱮ ᱠᱟᱹᱴᱤᱡ ᱚᱥᱩᱵᱤᱫᱷᱟ ᱜᱚᱫᱚᱜᱼᱟ᱾
ᱦᱳᱭ ᱦᱳᱭ ᱢᱟᱱᱮ ᱱᱚᱣᱟ ᱫᱟᱠᱟᱨ ᱨᱮ ᱮᱴᱠᱮᱴᱚᱬᱮ ᱡᱚᱢ ᱫᱟᱠᱟᱨ ᱨᱮᱠᱤ
ᱦᱳᱭ
ᱟᱞᱮ ᱥᱮᱱ ᱫᱚ ᱚᱱᱠᱟᱱᱟᱜ ᱮᱴᱠᱮᱴᱚᱬᱮ ᱫᱚ ᱵᱟᱝ ᱦᱩᱭᱩᱜᱚᱜᱼᱟ᱾ ᱵᱟᱨ ᱫᱷᱟᱭ ᱪᱟᱥᱚᱜᱼᱟ ᱛᱚ, ᱥᱮᱭ ᱡᱷᱚᱛᱚ ᱜᱮ ᱦᱚᱸ ᱢᱟᱱᱮ ᱱᱚᱣᱟ ᱫᱟᱠᱟ ᱛᱮᱫᱚ ᱚᱵᱷᱟᱵᱽ ᱵᱟᱝ ᱠᱷᱟᱹᱞᱤ ᱱᱚᱣᱟ ᱠᱟᱹᱣᱰᱤ ᱠᱚᱛᱮ ᱜᱮ ᱢᱤᱫᱴᱟᱝ ᱮᱴᱠᱮᱴᱚᱬᱮ ᱦᱩᱭᱩᱜᱼᱟ᱾
ᱚᱸ ᱛᱟᱦᱞᱮ ᱜᱚᱢᱠᱮ, ᱛᱟᱦᱮᱞᱮ ᱠᱟᱹᱢᱤ ᱠᱚᱫᱚ ᱪᱮᱫ ᱯᱮ ᱠᱟᱹᱢᱤ ᱜᱮᱭᱟ ᱛᱟᱦᱮ ᱟᱯᱮ ᱚᱱᱛᱮ?
ᱱᱚᱜᱼᱚᱭ ᱵᱟᱹᱫ ᱵᱟᱭᱦᱟᱹᱲ ᱠᱟᱹᱢᱤ ᱥᱮᱬᱟᱜ ᱟᱨ ᱱᱤᱛᱚᱜ ᱠᱟᱹᱢᱤ ᱫᱚ ᱚᱱᱠᱟ ᱫᱚ ᱚᱱᱠᱟᱱ ᱠᱟᱹᱢᱤ ᱠᱚᱫᱚ ᱟᱫᱚ
ᱛᱟᱦ ᱜᱝᱠᱮ ᱛᱟᱦᱮ ᱚᱲᱟᱜ ᱠᱚᱨᱮ ᱟᱹᱛᱩ ᱠᱚᱨᱮᱜ ᱜᱟᱹᱭ ᱰᱟᱹᱝᱜᱨᱤ ᱢᱮᱱᱟᱜ ᱠᱚᱣᱟ ᱥᱮ ᱵᱟᱝ ᱛᱟᱦᱚᱞᱮ
ᱦᱚᱸ ᱦᱚᱸ ᱜᱟᱹᱭ ᱰᱟᱹᱜᱨᱤ ᱢᱮᱱᱟᱜ ᱠᱚᱜᱮᱭᱟ ᱥᱮ ᱟᱯᱮᱥᱮᱱ ᱢᱮᱱᱟᱜ ᱠᱚᱣᱟ ᱥᱮ ᱵᱟᱝ
ᱜᱚᱝᱠᱮ ᱟᱞᱮᱥᱮᱫ ᱫᱚ ᱜᱟᱹᱭ ᱰᱟᱹᱝᱜᱨᱤ ᱫᱚ ᱟᱹᱰᱤ ᱠᱚᱢ ᱢᱮᱱᱟᱜ ᱠᱚᱣᱟ ᱟᱹᱰᱤ ᱠᱚᱢ
ᱟᱯᱮ ᱦᱚ ᱢᱟ ᱵᱤᱨ ᱫᱤᱥᱚᱢ ᱠᱟᱱᱟᱯᱮ ᱥᱮ ᱥᱟᱺᱜᱤᱧ ᱥᱟᱸᱜᱮ ᱧᱚᱜ ᱫᱚᱦᱚ ᱞᱮᱠᱚ ᱠᱷᱟᱱ ᱜᱟᱱ ᱠᱚᱜᱼᱟ
ᱦᱮᱸ ᱜᱟᱱ ᱫᱚ ᱜᱟᱱ ᱠᱚᱜᱼᱟ ᱜᱚᱝᱠᱮ ᱫᱚ ᱱᱮᱛᱟᱨ ᱢᱟ ᱦᱚᱲ ᱫᱚ ᱱᱮᱛᱟᱨ ᱦᱚᱲ ᱠᱚᱫᱚ ᱰᱟᱝᱜᱨᱤ ᱦᱚᱸ ᱜᱩᱯᱤ ᱠᱚ ᱟᱹᱰᱤ ᱠᱚ ᱵᱷᱮᱜᱟᱨᱚ ᱠᱚᱣᱟ ᱟᱥᱠᱮᱫᱚᱜ ᱠᱟᱱᱟ ᱠᱚ ᱫᱤᱱᱮ ᱠᱮ ᱫᱤᱱᱮ ᱠᱮ ᱡᱚᱠᱷᱚᱱ ᱴᱮᱠᱴᱟᱨ ᱠᱚ ᱫᱚᱢᱮ ᱟᱹᱰᱤᱥ ᱪᱟᱹᱞᱩ ᱟᱠᱟᱱᱟ ᱩᱱ ᱠᱷᱚᱱᱟᱜ ᱫᱚ ᱜᱟᱹᱭ ᱰᱟᱹᱟᱝᱜᱨᱤ ᱠᱚ ᱫᱚᱦᱚ ᱵᱟᱠᱚ ᱠᱟᱱᱟ
ᱟᱫᱚ ᱵᱟᱝ ᱱᱚᱣᱟ ᱠᱟᱹᱣᱰᱤ ᱞᱟᱹᱜᱤᱫ ᱛᱮᱫᱤ ᱫᱚᱦᱚ ᱫᱚᱦᱚ ᱡᱩᱫᱤ ᱰᱷᱮᱨ ᱧᱚᱜ ᱫᱚᱦᱚ ᱞᱮᱠᱚ ᱠᱷᱟᱱ ᱫᱚ ᱢᱤᱫᱴᱟᱝ ᱠᱟᱹᱣᱰᱤ ᱞᱮᱠᱟᱛᱮᱦᱚᱸ ᱢᱤᱫᱴᱟᱝ ᱥᱮᱯ ᱜᱟᱱᱚᱜᱼᱟ ᱡᱮ ᱡᱮᱦᱮᱛᱩ ᱟᱹᱛᱤᱧ ᱡᱟᱭᱜᱟ ᱠᱚ ᱢᱮᱱᱟᱜᱼᱟ ᱢᱟᱱᱮ ᱰᱟᱝᱜᱨᱤ ᱥᱟᱶᱛᱮ ᱢᱮᱨᱚᱢ ᱠᱚ ᱵᱷᱤᱰᱤ ᱥᱮ ᱟᱞᱮᱥᱮᱫ ᱫᱚ ᱚᱱᱠᱟ ᱦᱚᱭ ᱢᱟᱱᱮ ᱡᱟᱦᱟᱸᱭ ᱦᱚᱲ ᱠᱟᱹᱢᱦᱟᱹᱭ ᱠᱟ. ᱢᱦᱟ. ᱭ ᱡᱩᱫᱤ ᱢᱤᱫ ᱫᱷᱟᱣᱛᱮ ᱰᱷᱮᱨ ᱧᱚᱜ ᱢᱟᱱᱮ ᱰᱷᱮᱨ ᱧᱚᱜ ᱰᱟᱝᱜᱨᱤ ᱠᱟᱹᱡ ᱠᱟᱹᱡ ᱩᱱᱠᱩ
ᱦᱚᱯᱚᱱ ᱰᱟ. ᱝᱜᱨᱤ ᱠᱚ ᱟᱹᱜᱩ ᱠᱟᱛᱮᱫ ᱢᱤᱫ ᱵᱟᱨ ᱥᱮᱨᱢᱟᱭ ᱫᱚᱦᱚ ᱠᱚᱣᱟ ᱵᱟᱠᱷᱟᱱ ᱢᱤᱫᱪᱟᱨ ᱵᱟᱝᱟ ᱛᱟᱨᱯᱚᱨ ᱢᱮᱨᱚᱢ ᱠᱚ ᱵᱷᱤᱰᱤ ᱠᱚ ᱢᱟᱱᱮ ᱟᱭᱢᱟ ᱠᱟᱣᱰᱤ ᱯᱟᱥ ᱡᱩᱫᱤ ᱰᱷᱮᱨᱱᱚᱜ ᱮ ᱫᱚᱦᱚ ᱠᱚᱣᱟᱭ ᱢᱟᱱᱮ ᱠᱟᱹᱢᱦᱟᱹᱭ ᱠᱟᱹᱢᱦᱟᱹᱭ ᱥᱮᱭᱛᱚ ᱠᱟᱹᱢᱦᱟᱹᱭ ᱠᱟᱱᱟ ᱢᱤᱫᱴᱟᱝ ᱦᱚᱸ ᱜᱩᱯᱤ ᱦᱩᱭᱩᱜ ᱠᱟᱱ ᱜᱮᱭᱟ ᱵᱟᱨᱮ ᱦᱚᱸ ᱜᱩᱯᱤ ᱠᱤ ᱦᱩᱭᱩᱜ ᱠᱟᱱ ᱜᱮᱭᱟ ᱟᱫᱚ ᱥᱟᱸᱜᱮ ᱧᱚᱜ ᱫᱚ ᱦᱳᱭ ᱥᱟᱸᱜᱮ ᱧᱚᱜ ᱫᱚᱦᱚ ᱞᱮᱠᱚ ᱦ ᱢᱟᱱᱮ ᱠᱟᱣᱰᱤ ᱥᱮᱱᱛᱮ ᱟᱰᱤᱜᱟᱱ
ᱦᱳᱭ ᱠᱟᱰᱤ ᱦᱚᱭ ᱠᱟᱹᱣᱰᱤ ᱥᱟᱶ ᱥᱟᱶᱛᱮ ᱱᱟᱛᱮ ᱠᱷᱚᱛ ᱦᱚᱸ ᱧᱟᱢᱚᱜᱼᱟ ᱱᱟᱛᱮ ᱨᱚ ᱠᱤᱨᱤᱢ ᱵᱟᱝ ᱞᱟᱜᱟᱜᱼᱟ ᱟᱨ ᱠᱷ
ᱚ ᱦᱚᱭ ᱢᱟᱱᱮ ᱜᱚᱴᱟ ᱥᱮᱱᱛᱮ ᱢᱤᱫ ᱥᱮ ᱵᱟᱧᱪᱟᱣ ᱥᱮ ᱟᱨᱪᱟᱣ ᱨᱮᱭᱟᱜ ᱵᱟᱦᱟᱨ
ᱦᱚᱭ ᱦᱚᱭ
ᱟᱨ ᱤᱧ ᱟᱯᱮ ᱥᱮᱱ ᱫᱚ ᱜᱚᱝ ᱜᱚᱝᱠᱮ ᱞᱟᱹᱭ ᱤᱧ ᱥᱩᱠᱨᱤ ᱠᱚ ᱟᱨ ᱞᱟᱭ ᱤᱧ ᱥᱩᱠᱨᱤ ᱠᱚ ᱫᱚᱦᱚ ᱠᱚ ᱜᱮᱭᱟ ᱥᱮ ᱵᱟᱝ ᱟᱯᱮᱥᱮᱱ
ᱜᱚᱝᱠᱮ ᱥᱩᱠᱨᱤ ᱠᱚᱫᱚ ᱟᱰᱤ ᱵᱮᱥᱤ ᱠᱚ ᱪᱟᱥ ᱠᱚᱜ ᱜᱮᱭᱟ ᱟᱞᱮ ᱥᱮᱫ ᱦᱚᱸ
ᱩᱸ ᱪᱮᱫ ᱯᱷᱟᱨᱟᱢ ᱢᱮᱱᱟᱜ ᱟᱥᱮ ᱱᱚᱠᱟ ᱚᱲᱟᱜ ᱠᱚᱨᱮ ᱜᱮ
ᱵᱟᱝ ᱜᱚᱝᱠᱮ ᱟᱫᱚ ᱠᱤᱪᱷᱩ ᱠᱤᱪᱷᱩ ᱡᱟᱜᱟ ᱠᱚᱨᱮ ᱫᱚ ᱯᱷᱟᱨᱢ ᱢᱮᱱᱟᱼᱟ ᱟᱞᱮ ᱱᱚᱣᱟ ᱠᱚᱨᱮ ᱜᱮ ᱠᱤᱱᱛᱩ ᱟᱞᱮ ᱠᱚ ᱫᱚ ᱢᱤᱫᱴᱟᱝ ᱢᱤᱫᱴᱟᱝ ᱚᱲᱟᱜ ᱨᱮ ᱫᱚᱥ ᱴᱤ ᱠᱟᱛᱮᱫ ᱠᱚ ᱫᱚᱦᱚ ᱠᱟᱠᱚ ᱠᱟᱱᱟ
ᱪᱮᱫ ᱞᱮᱠᱟᱱ ᱠᱚ ᱩᱱᱠᱩ ᱯᱩᱸᱰ ᱠᱚ ᱥᱮ ᱦᱮᱸᱫᱮ ᱠᱩᱜ
ᱦᱮ ᱱᱩᱠᱩ ᱜᱮᱭᱟ ᱜᱚᱜᱼᱜᱚᱢᱠᱮ ᱫᱮᱥᱤ ᱠᱚ
ᱟᱪᱪᱷᱟ ᱤᱧ ᱪᱮᱫ ᱞᱮᱠᱟ ᱟᱯᱮ ᱥᱮ ᱞᱟᱹᱭ ᱟᱹᱧ ᱪᱮᱫ ᱞᱮᱠᱟ ᱥᱩᱠᱨᱤ ᱦᱚᱯᱚᱱ ᱠᱚᱫᱚ
ᱦᱩ ᱥᱩᱠᱨᱤ ᱵᱚᱱ ᱜᱚᱝᱠᱮ ᱦᱚᱭ ᱯᱚᱪᱤᱥ ᱥᱚ ᱯᱮ ᱦᱟᱡᱟᱨ ᱱᱟᱜ ᱚᱱᱠᱟ ᱠᱚ ᱫᱟᱢᱚᱜᱼᱟ
ᱟᱪᱪᱷᱟ ᱟᱨ ᱱᱚᱣᱟ ᱡᱤᱞ ᱠᱚ ᱫᱚ ᱪᱮᱫ ᱞᱮᱠᱟ ᱯᱟᱲᱟᱜᱼᱟ ᱛᱟᱣ
ᱡᱤᱞ ᱜᱚᱝᱠᱮ ᱯᱮᱥᱚ ᱥᱟᱲᱮ ᱯᱮᱥᱚ ᱚᱝᱠᱟ
ᱟᱪᱪᱷᱟ ᱪᱷᱟ
ᱟᱫᱚ ᱥᱚᱵ ᱡᱤᱱᱟᱜ ᱢᱟᱨᱠᱮᱴ ᱛᱚ ᱟᱫᱚ ᱰᱟᱣᱩᱱᱚᱜ ᱜᱮᱭᱟ ᱛᱚ ᱢᱟᱨᱠᱮᱴ ᱨᱮᱱᱟᱜ ᱵᱟᱡᱟᱨ ᱛᱚ ᱛᱤᱱ ᱥᱚ ᱥᱟᱲᱮ ᱫᱤᱱ ᱥᱚ ᱚᱱᱠᱟ ᱨᱟᱠᱟᱵ ᱜᱮᱭᱟ
ᱟᱪᱪᱷᱟ ᱟᱞᱮ ᱥᱮᱱ ᱫᱚ ᱥᱩᱠᱨᱤ ᱡᱤᱞ ᱫᱚ ᱥᱮᱭ ᱱᱚᱣᱟ ᱵᱟᱨ ᱥᱟᱭ ᱴᱟᱠᱟ ᱠᱟᱛᱮᱫ
ᱚ ᱜᱚᱝᱠᱮ ᱛᱚᱦᱞᱮ ᱟᱯᱮ ᱥᱮᱫ ᱫᱚ ᱟᱰᱤ ᱠᱚᱢ ᱜᱮᱭᱟ᱾
ᱦᱳᱭ ᱟᱞᱮ ᱥᱮᱫ ᱦᱚ ᱱᱩᱠᱩ ᱦᱮᱸᱫᱮ ᱠᱚ ᱚᱱᱠᱟ ᱜᱮ ᱠᱚ ᱫᱚᱦᱚ ᱵᱟᱲᱟ ᱠᱚ᱾ ᱟᱯᱮ ᱥᱮᱱ ᱞᱮᱠᱟ ᱜᱮ ᱥᱟᱸᱜᱮ ᱞᱟᱸᱜᱟ ᱜᱮ᱾ ᱡᱚᱛᱚ ᱦᱚᱲ ᱚᱲᱟᱜ ᱨᱮ ᱜᱮ ᱧᱮᱞᱚᱜᱼᱟ᱾
ᱦᱩᱸ ᱜᱚᱢᱠᱮ ᱧᱮᱞ ᱦᱩᱭ ᱠᱟᱱᱟ ᱡᱮᱢᱚᱱ ᱥᱩᱠᱨᱤ ᱵᱮᱵᱥᱟ ᱫᱤᱠ ᱫᱤᱭᱮ ᱫᱚ, ᱵᱷᱚᱸᱰᱟ ᱠᱚ ᱜᱮ ᱵᱷᱟᱜᱤᱭᱟᱠᱚ᱾
ᱵᱷᱚᱰᱟ ᱢᱟᱱᱮ ᱦᱟᱸᱱᱠᱩ ᱯᱩᱸᱰ ᱠᱚ ᱥᱮ ᱪᱮᱫ?
ᱦᱳᱭ ᱦᱳᱭ ᱦᱳᱭ ᱩᱱᱠᱩ ᱡᱤᱞᱮᱧ ᱯᱟᱴᱤ ᱠᱚ᱾ ᱪᱮᱫᱟᱜ ᱥᱮ ᱩᱱᱠᱩ ᱩᱱᱠᱩ ᱫᱚ ᱠᱤᱱᱛᱩ ᱵᱮᱵᱽᱥᱟ ᱫᱚ ᱠᱚ ᱵᱷᱟᱜᱮᱭᱟ ᱠᱚ᱾ ᱠᱤᱱᱛᱩ ᱟᱫᱚ ᱡᱚᱢ ᱞᱟᱹᱜᱤᱫ ᱫᱚ ᱩᱱᱠᱩ ᱫᱚ ᱵᱷᱚᱰᱟ ᱠᱚ ᱫᱚ ᱩᱱᱟᱹᱜ ᱵᱟᱠᱚ ᱡᱩᱛᱟ᱾
ᱟᱪᱪᱷᱟ ᱞᱟᱹᱭ ᱟᱹᱧ ᱩᱱᱠᱩ ᱫᱚ ᱟᱰᱤ ᱞᱚᱜᱚᱱ ᱠᱚ ᱦᱟᱨᱟᱜᱼᱟ ᱥᱮ ᱪᱮᱫ?
ᱦᱳᱭ ᱜᱚᱝᱠᱮ ᱩᱱᱠᱩ ᱫᱚ ᱡᱚᱢ ᱦᱚ ᱠᱚ ᱡᱚᱢ ᱟ ᱵᱟᱝ ᱫᱚ ᱵᱟᱝ ᱦᱟᱨᱟ ᱦᱚ ᱫᱚ ᱟᱰᱤ ᱢᱟᱨᱟᱝ ᱠᱚ ᱦᱟᱨᱟᱜᱼᱟ ᱫᱮᱥᱤ ᱠᱷᱚᱡ ᱫᱚ᱾
ᱦᱮᱸ ᱟᱪᱪᱷᱟ᱾ ᱟᱞᱟᱹᱧ ᱦᱟᱭᱮᱥᱴ ᱛᱤᱱᱟᱹᱜ ᱠᱮᱡᱤ ᱜᱟᱱ ᱠᱚ ᱡᱮᱞᱟ ᱩᱱᱠᱩ?
ᱦᱟᱭᱮᱥᱴ ᱩᱱᱠᱩ ᱫᱚ ᱜᱚᱢᱠᱮ ᱵᱳᱱᱳ ᱡᱳᱲ ᱰᱮᱲ ᱠᱩᱭᱤᱱᱴᱟᱞ ᱫᱚ ᱟᱨᱟᱢ ᱥᱮ ᱠᱚ ᱡᱤᱞᱟ᱾
ᱟᱨ ᱞᱟᱹᱭ ᱤᱧ ᱱᱩᱠᱩ ᱦᱚ ᱛᱚ ᱱᱩᱠᱩ ᱦᱮᱸᱫᱮ ᱠᱚ ᱦᱚ ᱛᱚ ᱢᱤᱫ ᱞᱮᱠᱟᱱ ᱠᱚ ᱢᱮᱱᱟᱜ ᱠᱚᱣᱟ᱾ ᱥᱮ ᱚᱸ ᱚᱸ ᱚᱱᱠᱟᱱ ᱠᱚ ᱦᱚ ᱛᱚ ᱤ ᱚᱜ ᱚᱜ ᱚᱱᱟ ᱜᱟᱱ ᱦᱩᱭᱩᱜᱼᱟ᱾
ᱜᱚᱝᱠᱮ ᱩᱱᱠᱩ ᱫᱚ ᱦᱮᱸᱫᱮ ᱠᱚ ᱫᱚ ᱧᱮᱞ ᱵᱟᱲᱟᱭ ᱦᱩᱭᱩᱜ ᱠᱟᱱᱟ᱾ ᱤᱱᱟᱹᱜ ᱫᱚ ᱳᱭ ᱵᱚᱞᱮᱨᱳ ᱯᱚᱧᱪᱟᱥ ᱥᱟᱴ ᱥᱳᱛᱛᱳᱨ ᱛᱟᱨᱠᱷᱟᱱ ᱜᱮ ᱠᱚ ᱟᱫᱚ ᱚᱠᱚᱭ ᱫᱚ ᱨᱳᱜᱳᱜ ᱠᱟᱱᱟ ᱜᱩᱡᱩᱜ ᱠᱟᱱᱟ, ᱠᱚ ᱚᱠᱚᱭ ᱠᱚ ᱫᱚ ᱟᱹᱰᱤ ᱨᱚᱠᱚᱢ ᱫᱚ ᱠᱚ ᱜᱚᱡ ᱪᱟᱵᱟᱜ ᱠᱟᱱᱟ ᱠᱚ᱾ ᱟᱞᱮ ᱥᱮᱫ ᱫᱚ ᱟᱞᱮ ᱥᱮᱫ ᱫᱚ ᱜᱚᱝᱠᱮ ᱚᱱᱠᱟ ᱫᱚ ᱵᱟᱞᱮ ᱧᱮᱞ ᱛᱤᱭᱳᱜ ᱠᱟᱫ ᱠᱚᱣᱟ ᱡᱟᱦᱟᱭ ᱢᱤᱫ ᱠᱩᱭᱤᱱᱴᱟᱞ ᱥᱮ ᱰᱮᱲ ᱠᱩᱭᱤᱱᱴᱟᱞ ᱫᱮᱥᱤ ᱚᱱᱠᱟ ᱱᱟᱜ ᱢᱮᱱᱟᱭᱟ ᱢᱮᱱᱛᱮ᱾ ᱟᱞᱮ ᱵᱟᱞᱮ ᱧᱟᱢ ᱛᱤᱭᱳᱜ ᱟᱠᱟᱫ ᱠᱟᱜ ᱠᱚᱣᱟ, ᱟᱫᱚ ᱵᱷᱚᱰᱟ ᱠᱚ ᱫᱚ ᱞᱮ ᱧᱟᱢ ᱛᱤᱭᱳ ᱠᱟᱫ ᱠᱚᱣᱟ ᱯᱨᱟᱭ ᱜᱮ᱾
ᱞᱟᱹᱭ ᱤᱧ ᱟᱯᱮᱥᱮᱱ ᱡᱟ ᱢᱮᱱᱟᱜ ᱠᱚᱣᱟ ᱩᱱᱠᱩ ᱫᱚ ᱤᱭᱟᱹ ᱜᱮ ᱵᱚᱞᱮ ᱱᱩᱠᱩ ᱯᱩᱨᱟᱹ ᱚᱨᱤᱡᱤᱱᱟᱞ ᱫᱮᱥᱤ ᱠᱟᱱᱟ ᱠᱚ, ᱵᱟᱠᱷᱟᱱ ᱩᱱᱠᱩ ᱦᱮᱸᱫᱮ ᱠᱚ ᱦᱚ ᱥᱮᱭ ᱚᱱᱟ ᱤᱭᱟᱹ ᱠᱚ ᱢᱮᱱᱟᱜ ᱠᱚᱣᱟ ᱩᱱᱠᱩ ᱦᱚ ᱦᱟᱨᱟᱜ ᱜᱮᱭᱟ ᱠᱚ, ᱟᱞᱮ ᱥᱮᱱ ᱫᱚ ᱚᱱᱠᱟᱱ ᱠᱚᱦ ᱢᱮᱱᱟᱜ ᱠᱚ ᱣᱟ ᱡᱮ ᱢᱤᱫᱴᱟᱝ ᱜᱮ ᱮᱠ ᱠᱩᱭᱤᱱᱴᱮᱞ ᱥᱳᱛᱛᱳᱨ ᱟᱥᱤ ᱠᱮᱡᱤ ᱜᱟᱱ᱾
ᱦᱚᱸ
ᱫᱩ ᱠᱩᱭᱱᱴᱟᱞ ᱦᱟᱵᱤᱡ ᱟᱹᱲᱟᱹᱭ ᱠᱩᱭᱱᱴᱟᱞ ᱦᱟᱵᱤᱡ ᱦᱟᱹᱠᱩ ᱞᱮᱠᱟ ᱜᱮ ᱦᱟᱨᱟ ᱫᱚ ᱠᱚ ᱦᱟᱨᱟᱜ ᱜᱮᱭᱟ ᱠᱚ, ᱟᱫᱚ ᱚᱱᱟ ᱫᱚ ᱤᱛᱟᱹ ᱪᱮᱛᱟᱱ ᱨᱮ ᱢᱟᱱᱮ ᱟᱹᱵᱤᱱ ᱡᱟᱦᱟ ᱵᱤᱱ ᱞᱟᱹᱭ ᱠᱮ ᱯᱚᱧᱪᱟᱥ ᱥᱟᱴ ᱠᱮᱡᱤ ᱜᱟᱱ ᱠᱚ ᱡᱤᱞᱟ ᱮᱠᱷᱟᱱ ᱩᱱᱠᱩ ᱫᱚ ᱯᱩᱨᱟᱹ ᱯᱤᱭᱳᱨ ᱫᱤᱥᱤ ᱠᱟᱱᱟ ᱠᱚ ᱯᱟᱞᱮᱱ ᱟᱯᱮ ᱥᱮᱫ ᱨᱮᱱ ᱫᱚ᱾
ᱦᱳᱭ ᱦᱳᱭ ᱦᱳᱭ ᱩᱱᱠᱩ ᱫᱚ ᱵᱤᱥᱤ ᱵᱟᱠᱚ ᱡᱷᱤᱞᱟ ᱩᱱᱠᱩ ᱫᱚ ᱩᱲᱤᱭᱟ ᱥᱛᱛᱳᱚᱨ ᱛᱟᱨ ᱵᱤᱥᱤ ᱵᱟᱠᱚ ᱨᱟᱠᱟᱵ ᱜᱚᱜ-ᱟ᱾ ᱟᱨ ᱵᱷᱰᱟ ᱠᱟᱫᱚ ᱜᱚᱢᱠᱮ ᱮᱱᱫᱚ ᱵᱮᱵᱥᱟ ᱞᱟᱹᱜᱤᱫ ᱫᱚ ᱵᱷᱟᱜᱮᱭᱟ ᱠᱤᱱᱛᱩ ᱡᱚᱢ ᱟᱹᱛᱩᱳ ᱚᱲᱟᱜ ᱠᱚᱨᱮ ᱡᱚᱢ ᱫᱚ ᱠᱤᱱᱛᱩ ᱵᱟᱠᱚ ᱥᱤᱵᱤᱞᱟ ᱡᱚᱢ ᱠᱟᱛᱮ ᱧᱮᱞ ᱵᱟᱲᱟ ᱦᱩᱭ ᱠᱟᱱᱟ ᱥᱮ ᱜᱚᱝᱠᱮ, ᱫᱮᱥᱤ ᱟᱨ ᱠᱟᱹᱴᱤᱡ ᱮᱢ ᱮᱫᱟ ᱠᱟᱹᱴᱤᱡ ᱵᱤᱫᱮᱥᱤ ᱠᱚ ᱯᱟᱲᱟᱣ ᱜᱚᱫᱚᱜ ᱠᱟᱱᱟ ᱥᱮ ᱩᱱᱠᱩ ᱦᱚ᱾
ᱦᱳᱭ ᱚᱱᱮ ᱵᱚᱭᱞᱟᱨ ᱡᱤᱞ ᱟᱨ ᱱᱚᱣᱟ ᱫᱮᱥᱤ ᱥᱤᱢ ᱡᱤᱞ ᱞᱮᱠᱟ᱾
ᱦᱳᱭ ᱦᱳᱭ ᱦᱳᱭ ᱚᱱᱠᱟ ᱛᱚᱯᱷᱟᱫᱚᱜ ᱠᱟᱱᱟ᱾
ᱦᱚ ᱦᱚᱸ ᱩᱸ ᱟᱸᱜ ᱢᱟᱱᱮ ᱟᱠᱚᱨᱤᱧ ᱞᱟᱜᱤᱫ ᱛᱮᱫᱚ ᱴᱷᱤᱠᱚᱜᱼᱟ᱾
ᱦᱳᱭ ᱦᱳᱭ ᱵᱷᱚᱰᱟ ᱠᱚᱫᱚ ᱜᱚᱢᱠᱮ ᱠᱤᱨᱤᱧ ᱟᱠᱷᱨᱤᱧ ᱠᱚᱵᱮᱱ ᱢᱮᱱᱫᱟ ᱟᱹᱰᱤ ᱡᱩᱛ ᱜᱮ ᱟᱹᱰᱤ ᱟᱹᱰᱤ ᱯᱚᱭᱥᱟ ᱟᱹᱰᱤ ᱵᱮᱥᱤ ᱤᱱᱠᱟᱢᱚᱜ-ᱟ ᱚᱱᱟ ᱫᱚ᱾
ᱟᱪᱪᱷᱟ ᱞᱟᱹᱭᱟᱹᱧ ᱟᱵᱤᱱ ᱵᱟᱹᱵᱤᱱ ᱫᱚᱦᱚ ᱵᱟᱲᱟ ᱟᱠᱟᱫ ᱠᱚᱣᱟ ᱚᱱᱠᱟᱱ ᱠᱚ?
ᱫᱚᱦᱚ ᱵᱟᱲᱟ ᱠᱟᱜ ᱠᱚᱣᱟᱞᱤᱧ ᱜᱮ ᱢᱮᱱᱟ ᱩᱜᱤᱭᱟᱹ ᱚᱲᱟᱜ ᱨᱮ᱾
ᱮ ᱪᱤᱞᱤ ᱱᱩᱠᱩ ᱤᱭᱟᱹ ᱠᱚ ᱮᱸᱜ ᱪᱮᱫ ᱤᱧ ᱞᱟᱹᱭᱟ ᱱᱩᱠᱩ ᱦᱮᱸᱫᱮᱠ ᱥᱮ ᱩᱱᱠᱩ ᱵᱷᱚᱰᱟ ᱠᱚ?
ᱵᱷᱚᱰᱟ ᱵᱷᱚᱰᱟ ᱵᱷᱚᱰᱟ ᱦᱩ ᱵᱷᱚᱰᱟᱚᱰᱟ ᱦᱩᱭᱩᱟᱠᱚ ᱵᱚᱨᱚᱛᱮᱨᱚᱴᱤ ᱠᱚ ᱦᱩᱭᱩᱜ- ᱟ᱾
ᱟᱨ ᱪᱮᱫ ᱱᱚᱣᱟ ᱯᱷᱤᱴ ᱠᱚᱵᱤᱱ ᱡᱚᱢ ᱪᱮᱫ ᱠᱚᱣᱟ ᱥᱮ ᱱᱚᱣᱟ ᱫᱟᱠᱟ ᱠᱚ?
ᱫᱟᱠᱟ ᱠᱚ ᱞᱚᱵᱩ ᱠᱚᱞᱮ ᱮᱢᱟ ᱠᱚᱣᱟ
ᱟᱪᱷ
ᱜᱚᱴᱟ ᱟᱨ ᱢᱟᱡᱷᱮ - ᱢᱟᱡᱷᱮ ᱵᱤᱨ ᱦᱚᱸ ᱥᱩᱨ ᱨᱮᱜᱮ ᱛᱚ ᱟᱫᱚ ᱟᱫᱚ ᱱᱮᱛᱟᱨ ᱢᱟ ᱜᱚᱴᱟ ᱠᱚ ᱠᱟᱹᱴᱤᱡ ᱡᱟᱭᱜᱟ ᱠᱚ ᱮᱥᱮᱫ ᱟᱠᱟᱫ ᱵᱚᱱᱟ ᱚᱱᱠᱟ ᱱᱤᱴ ᱠᱟᱹᱴᱤᱡ ᱥᱚᱠᱛᱚ ᱮ ᱱᱮᱴ ᱠᱚ ᱠᱚ ᱵᱟᱹᱭᱥᱟᱹᱣ ᱠᱟᱱᱟ ᱵᱟᱹᱭᱥᱟᱹ ᱜᱮ ᱟᱲᱟᱜ ᱚᱱᱟ ᱠᱚ
ᱟᱪᱪᱷᱟ ᱜᱚᱝᱠᱮ ᱠᱟᱹᱡ ᱮᱥᱮ ᱮᱜ ᱟᱹᱞᱤᱧ ᱠᱤᱡ ᱥᱟᱭᱤᱰᱚᱜ ᱛᱟᱞᱟᱝ ᱢᱮᱥᱮ ᱚᱱᱟ ᱵᱮᱠᱜᱨᱟᱩᱱᱰ ᱥᱤᱢ ᱢᱟᱥᱰᱮ ᱤᱭᱟᱹ ᱠᱟᱱᱟ ᱠᱟᱹᱡ ᱥᱟᱭᱤᱰ ᱚᱜ ᱢᱮ ᱚᱸᱰᱮ ᱠᱷᱚᱱ
ᱦᱩᱸ
ᱤᱧ ᱚᱸᱰᱮ ᱠᱷᱚᱱ ᱥᱟᱦᱟᱜ ᱛᱟᱞᱟᱝ ᱚᱸ ᱚᱸᱰᱮ
ᱦᱩ ᱦᱩᱸ ᱟᱸᱡᱚᱢᱚᱜ ᱠᱟᱱ ᱜᱮᱭ ᱱᱟᱜ ᱠᱟᱹᱡ ᱚᱸᱰᱮ ᱠᱷᱚᱱ ᱠᱟᱹᱡ ᱥᱟᱦᱟᱜ ᱛᱟᱞᱟᱝ ᱢᱮ ᱥᱮ ᱚᱱᱮ ᱵᱩᱥᱟᱹᱜ ᱥᱮ ᱪᱤᱞᱤ ᱠᱟᱱᱟᱭ
ᱵᱮᱠᱜᱨᱟᱣᱩᱱᱰ ᱥᱟᱣᱩᱱᱰ ᱦᱤᱡᱩᱜ ᱠᱟᱱᱟ
ᱥᱟᱦᱟ ᱮᱱ ᱛᱟᱞᱟᱢ
ᱦᱩᱸ ᱦᱳᱭ ᱜᱚᱝᱠᱮ
ᱦᱚ ᱱᱤᱛᱚᱜ ᱫᱚ ᱵᱟᱝ ᱟᱸᱡᱚᱢᱚᱜ ᱠᱟᱱ ᱛᱟᱦᱮᱸ-ᱟ ᱵᱟᱝ ᱟᱸᱡᱚᱢᱚᱜ ᱠᱟᱱᱟ ᱟᱸᱡᱚᱢᱚᱜ ᱠᱟᱱᱟ ᱛᱟᱲᱟᱢ ᱛᱟᱲᱟᱢ ᱛᱮ ᱢᱤᱫ ᱫᱷᱟᱨᱮ ᱥᱟᱦᱟ ᱵᱤᱱ
ᱜᱟᱝᱠᱮ ᱠᱚ ᱮᱢᱚᱱ ᱠᱚ ᱦᱤᱡᱩᱜ ᱠᱟᱱ ᱱᱩᱠᱩ ᱦᱚᱸ
ᱚᱞᱤᱧ ᱥᱟᱸᱜᱮ ᱜᱮᱯᱮ ᱫᱚᱦᱚ ᱟᱠᱟᱫ ᱠᱚᱣᱟ ᱥᱮ ᱪᱮᱫ
ᱦᱳᱭ ᱜᱚᱝᱠᱮ ᱥᱟᱸᱜᱮ ᱜᱮ ᱫᱚᱦᱚ ᱦᱩᱭ ᱠᱟᱱᱟ
ᱟᱪᱪᱷᱟ ᱟᱞᱤᱹᱧ ᱢᱤᱫᱥᱟᱭᱴᱤ ᱜᱟᱱ ᱠᱚ ᱦᱩᱭᱩᱜ-ᱟ
ᱦᱮᱸ ᱚᱱᱟᱠᱷᱚᱱ ᱠᱚ ᱵᱤᱥᱤ ᱠᱦᱚᱱ ᱵᱮᱥᱤ ᱟ ᱜᱚᱝᱠᱮ
ᱟᱪᱪᱷᱟ
ᱥᱮᱱᱫᱚ ᱟᱫᱚ ᱩᱱᱟᱹᱜ ᱡᱟᱭᱜᱟ ᱠᱚᱦᱚᱸ ᱢᱮᱱᱟᱜᱼᱟ ᱥᱮ ᱟᱫᱚ ᱟᱹᱥᱩᱞ ᱡᱚᱢ ᱞᱮᱠᱟ ᱫᱚ ᱴᱷᱤᱠ ᱥᱤᱢ ᱥᱩᱠᱨᱤ ᱠᱚᱫᱚ ᱟᱭᱢᱟ ᱜᱮᱞᱮ ᱪᱟᱥ ᱫᱚᱦᱚ ᱠᱟᱜ ᱠᱚᱣᱟ
ᱟᱪᱪᱷᱟ ᱦᱳᱭ ᱟᱨ ᱡᱟᱦᱟᱸ ᱥᱮᱫ ᱛᱮᱜᱮ ᱛᱚ ᱠᱟᱹᱣᱰᱤ ᱢᱟ ᱟᱨᱡᱟᱣ ᱦᱩᱭᱩᱜ ᱜᱮᱭᱟ ᱛᱚ ᱥᱮ ᱵᱟᱝ